ᱦᱮᱞᱳ
ᱨᱚᱲ ᱵᱤᱱ ᱟᱸᱡᱚᱢ ᱧᱟᱢ ᱮᱫᱟ ᱦᱮᱸ ᱡᱚᱦᱟᱨ ᱜᱮ
ᱦᱮᱸ ᱟᱸᱡᱚᱢᱮᱫ ᱠᱟᱱᱟᱞᱤᱧ ᱟᱸᱡᱚᱢᱮᱫ ᱠᱟᱱ ᱜᱮᱭᱟᱞᱤᱧ
ᱪᱮᱫ ᱮᱢ ᱪᱤᱠᱟᱹᱭᱮᱫ ᱛᱟᱦᱚᱞᱮ? ᱦᱮᱸ ᱢᱚᱡᱽ
ᱟᱹᱞᱤᱧ ᱢᱟ ᱱᱤᱛᱚᱜ ᱢᱟ ᱵᱟᱨᱦᱮ ᱨᱮ ᱢᱮᱜᱞᱤᱧ ᱵᱟᱹᱫᱽ ᱥᱮᱫ ᱞᱤᱧ ᱦᱮᱡ ᱟᱠᱟᱱᱟ ᱛᱮᱦᱧ ᱛᱷᱚᱲᱟ ᱫᱟᱜ ᱡᱟᱹᱲᱤ ᱧᱚᱜ ᱟᱠᱟᱫᱟ ᱛᱚ ᱟᱫᱚ ᱚᱱᱟᱛᱮ ᱛᱮᱦᱤᱧ ᱵᱟᱹᱫᱽ ᱥᱮᱡ ᱦᱩᱭᱟᱱᱟ ᱪᱮᱫ ᱞᱮᱠᱟ ᱫᱟᱜ ᱵᱟᱲᱟ ᱠᱟᱜᱼᱟ ᱟᱫᱚ ᱚᱱᱟ ᱠᱷᱮᱛ ᱜᱚᱰᱟ ᱠᱚᱞᱤᱧ ᱟᱲᱮ ᱦᱚᱴᱚ ᱠᱟᱜ ᱠᱟᱱᱟ ᱠᱩᱲᱤ ᱠᱚ ᱞᱟᱹᱭ ᱛᱮᱞᱤᱧ ᱦᱮᱡ ᱟᱠᱟᱱᱟ
ᱚ
ᱟᱨᱸ ᱟᱵᱤᱧ ᱪᱮᱵᱮᱱ ᱪᱤᱠᱟᱹ
ᱟᱨ ᱫᱟᱜ ᱪᱮᱠᱟ ᱡᱟᱹᱲᱤ ᱠᱮᱫᱟ ᱛᱟᱦᱚᱞᱮ ᱟᱯᱮᱥᱮᱫ?
ᱛᱤᱦᱤᱧ ᱢᱟ ᱛᱮᱦᱤᱧ ᱫᱚ ᱢᱚᱴᱟᱢᱩᱴᱤ ᱵᱷᱟᱞᱚ ᱜᱮ ᱫᱟᱜ ᱠᱮᱫᱟ
ᱦᱚᱞᱟ ᱪᱮᱠᱟᱭ ᱡᱟᱹᱲᱤ ᱠᱮᱫᱟ ᱟᱯᱮᱚᱱᱛᱮ?
ᱦᱚᱞᱟ ᱫᱚ ᱦᱚᱞᱟ ᱫᱚ ᱵᱟᱝ ᱦᱮᱡ ᱠᱟᱱᱟ ᱛᱮᱦᱤᱧ ᱜᱮ ᱛᱤᱦᱤᱧ ᱚᱱᱠᱟ ᱥᱮᱛᱟᱜ ᱨᱮ ᱟᱹᱲᱤᱨᱮ
ᱦᱚᱞᱟ ᱫᱚ ᱱᱟᱥᱮ ᱫᱷᱟᱨᱟ ᱦᱚᱸ ᱵᱟᱭ ᱡᱟᱹᱲᱤ ᱟᱠᱟᱫᱟ ᱟᱯᱮ ᱚᱱᱛᱮ
ᱵᱟᱝ ᱵᱟᱝ ᱦᱚᱞᱟ ᱫᱚ ᱱᱚᱛᱮ ᱠᱷᱟᱹᱞᱤ ᱦᱚᱭ ᱵᱟᱲᱟ ᱠᱟᱫᱟ ᱦᱚᱭ ᱦᱩᱰᱩᱨ ᱵᱟᱲᱟ ᱠᱟᱫᱟᱭ ᱟᱨ ᱵᱟᱭ ᱫᱟᱜ ᱫᱚ
ᱚ
ᱛᱚᱵᱮ ᱟᱫᱚ ᱪᱮᱫ ᱪᱤᱠᱟ ᱵᱟᱲᱟᱭ ᱦᱩᱭᱩᱜ ᱠᱟᱱᱟ?
ᱦᱚᱭ ᱛᱤᱦᱮᱧ ᱢᱟ ᱟᱢᱵᱟᱵᱚᱛᱤ ᱠᱟᱱᱟ ᱛᱤᱦᱮᱧ ᱢᱟ ᱚᱱᱮ ᱾ ᱤᱥᱤᱱ ᱵᱟᱥᱟᱝ ᱡᱚᱢ ᱧᱩ ᱚᱱᱟᱜᱮ ᱚᱲᱟᱜ ᱠᱚᱨᱮᱜ ᱜᱮ ᱛᱮᱦᱮᱤᱧ ᱫᱚ
ᱚᱸ
ᱟᱯᱮ ᱚᱱᱛᱮ ᱫᱚ ᱪᱮᱫᱠᱟ ᱯᱮ ᱢᱟᱱᱟᱣ ᱜᱮᱭᱟ ᱛᱟᱦᱚᱞᱮ?
ᱟᱞᱮ ᱢᱟ ᱱᱚᱛᱮ ᱢᱟ ᱜᱚᱢᱦᱟ ᱢᱟᱱᱟᱣ ᱠᱚᱢᱟ ᱠᱚᱢ ᱦᱩᱭᱩᱜᱼᱟ ᱟᱞᱮ ᱱᱤᱭᱟᱹ ᱢᱟ ᱠᱟᱹᱢᱤ ᱥᱟᱹᱨᱫᱤ ᱨᱮ ᱪᱟᱞᱟᱜ ᱠᱟᱱᱟ ᱱᱤᱛ ᱢᱟ ᱦᱚᱲ ᱠᱚ ᱫᱟᱜ ᱡᱟᱹᱲᱤ ᱠᱮᱫᱟ ᱾ ᱛᱮᱦᱤᱧ ᱚᱱᱟᱛᱮ ᱟᱹᱰᱤ ᱞᱚᱜᱚᱱ ᱥᱮᱛᱟᱜ ᱨᱮ ᱫᱟᱠᱟ ᱩᱛᱩ ᱵᱟᱲᱟ ᱠᱟᱛᱮᱮᱫ ᱠᱟᱹᱢᱤ ᱠᱚ ᱦᱚᱲ ᱠᱚ ᱯᱷᱮᱰ ᱮᱱᱟ ᱵᱟᱹᱭᱦᱟᱹᱲ ᱥᱮᱫ ᱠᱚ ᱪᱟᱞᱟᱣ ᱠᱟᱱᱟ ᱟᱫᱚᱢ ᱠᱚᱫᱚ ᱟᱫᱚᱢ ᱠᱚᱫᱚ ᱰ ᱰᱟᱹᱦᱤ ᱠᱚᱨᱮ ᱚᱠᱟ ᱠᱚᱨᱮ ᱜᱟᱹᱪᱷᱤ ᱠᱚ ᱟᱯᱷᱚᱨ ᱵᱟᱲᱟ ᱟᱠᱟᱫᱟ ᱚᱱᱟ ᱠᱚᱨᱮ ᱟᱫᱚᱢ ᱠᱚᱫᱚ ᱠᱚ ᱛᱩᱫ ᱮᱫᱟ ᱟᱫᱚᱢ ᱠᱚᱫᱚ ᱠᱚ ᱦᱩᱰᱩ ᱨᱚᱦᱚᱭ ᱠᱚ ᱯᱷᱮᱰ ᱮᱱᱟ ᱟᱨ ᱤᱧ ᱫᱚ ᱱᱚᱰᱮ ᱜᱟᱹᱰᱤ ᱛᱤᱧ ᱥᱤ ᱦᱚᱪᱚ ᱠᱚᱣᱟ ᱴᱨᱟᱠᱴᱚᱨ ᱛᱮ ᱟᱨ ᱱᱚᱰᱮᱤᱧ ᱦᱮᱡ ᱟᱠᱟᱱᱟ᱾ ᱠᱷᱮᱛ ᱤᱧ ᱥᱤᱡᱩᱜᱼᱟ ᱟᱫᱚ ᱚᱸᱰᱮ ᱤᱭᱟᱹ ᱨᱚᱦᱚᱭ ᱦᱩᱭᱩᱜᱼᱟ ᱾
ᱚ ᱟᱫᱚ ᱚᱱᱠᱟ ᱞᱮᱠᱟ ᱵᱟᱯᱮ ᱢᱟᱱᱟᱣ ᱜᱮᱭᱟ ᱛᱟᱦᱚᱞᱮ?
ᱵᱟᱝ ᱵᱟᱝ ᱱᱚᱛᱮ ᱢᱟᱱᱟᱣ ᱫᱚ ᱵᱟᱝ ᱦᱩᱭᱩᱜᱜ ᱠᱟᱱᱟ ᱾ ᱵᱟᱹᱧ ᱟᱡᱸᱡᱚᱢ ᱵᱟᱲᱟ ᱟᱠᱟᱟᱜᱼᱫᱟ ᱤᱧᱫᱚ ᱾
ᱚ
ᱟᱫᱚ ᱟᱞᱟᱫᱟ ᱟᱞᱟᱫᱟ ᱡᱟᱭᱜᱟ ᱨᱮ ᱟᱞᱟᱫᱟ ᱟᱞᱟᱫᱟ ᱴᱚᱴᱷᱟ ᱨᱮᱠᱚ ᱢᱟᱱᱟᱣ ᱜᱮᱭᱟ ᱯᱟᱟᱥᱮᱡ ᱟᱫᱚ ᱟᱞᱤᱧ ᱫᱚ ᱱᱚᱰᱮ ᱫᱚ ᱚᱠᱚᱨ ᱟᱞ ᱴᱚᱴᱷᱟ ᱫᱚ ᱱᱚᱸᱰᱮ ᱫᱚ ᱵᱟᱝ ᱟᱸᱡᱚᱢ ᱵᱟᱲᱟᱟᱣ ᱟᱠᱟᱱᱟ ᱟᱹᱞᱤᱧ ᱦᱚᱸ ᱵᱞᱤᱧ ᱟᱸᱡᱚᱢ ᱵᱟᱲᱟ ᱟᱠᱟᱟᱜᱼᱟ᱾
ᱚ
ᱛᱚᱵᱮ ᱚᱲᱟᱜ ᱠᱚᱨᱮ ᱜᱮ ᱢᱮᱵᱟᱜ ᱵᱤᱱᱟ?
ᱦᱮᱸ ᱚᱲᱟᱜ ᱠᱚᱨᱮ ᱜᱮ᱾
ᱟᱪᱪᱷᱟ ᱟᱪᱪᱷᱟ ᱟᱲᱟᱭ ᱱᱟᱯᱟᱭ᱾
ᱫᱟᱜ ᱠᱚᱭ ᱡᱟᱹᱲᱤᱭᱮᱫᱟ ᱠᱟᱹᱢᱤ ᱠᱚᱢᱟ ᱛᱟᱦᱮᱸ ᱠᱟᱱ ᱜᱮ ᱱᱚᱛᱮ ᱦᱚᱸ ᱵᱟᱹᱫ ᱠᱚᱨᱮ ᱟᱫᱚ ᱠᱟᱹᱢᱤ ᱢᱟ᱾ ᱪᱟᱞᱟᱣ ᱵᱟᱲᱟ ᱵᱟᱝ ᱦᱩᱭᱩᱜ ᱠᱟᱱ ᱜᱮ ᱫᱟᱜ ᱡᱟᱹᱲᱤ ᱠᱷᱟᱹᱛᱤᱨ ᱛᱮ᱾
ᱚ
ᱟᱨ ᱟᱞᱮ ᱱᱚᱛᱮ ᱫᱚ ᱛᱮᱦᱮᱧ ᱱᱟᱥᱮᱱᱟᱜ ᱞᱮ ᱢᱟᱱᱟᱣ ᱫᱷᱟᱨᱟᱭᱟ ᱜᱮᱭᱟ ᱟᱢᱵᱟᱵᱚᱛᱤ ᱟᱫᱚ ᱚᱱᱟᱛᱮ ᱛᱮᱦᱮᱧ ᱢᱟ ᱥᱟᱱᱟᱢ ᱦᱚᱲ ᱠᱚ ᱛᱟᱦᱮᱱ ᱜᱮ ᱚᱲᱟᱜ ᱠᱚᱨᱮ ᱜᱮ ᱛᱮᱦᱮᱧ ᱫᱚ ᱚᱱᱮ ᱡᱚᱢ ᱵᱟᱲᱟᱜ ᱜᱮ᱾
ᱟᱪᱪᱷᱟ ᱟᱵᱮᱱ ᱵᱮᱱ ᱢᱮᱱᱮᱫ ᱠᱟᱱᱟ ᱱᱟᱵᱟᱵᱚᱛᱤ ᱚᱱᱟ ᱵᱟᱨᱮᱛᱮ ᱚᱱᱟ ᱤᱭᱟᱹᱛᱮ ᱤᱫᱤ ᱠᱟᱛᱮ ᱥᱮ ᱢᱤᱫ ᱵᱟᱨ ᱞᱟᱹᱭ ᱞᱧ ᱢᱮᱥᱮ ᱪᱮᱫ ᱞᱮᱠᱟ ᱠᱟᱱᱟ ᱱᱤᱭᱚᱢ ᱚᱱᱟ ᱨᱮᱭᱟᱜ ᱱᱤᱭᱚᱢ ᱱᱤᱛᱤ᱾
ᱚ ᱛᱮᱦᱮᱧ ᱟᱢᱵᱟᱵᱚᱛᱤ ᱵᱟᱨᱮᱛᱮ?
ᱦᱩᱸ ᱦᱩᱸ
ᱛᱮᱦᱤᱧ ᱫᱚ ᱦᱩᱭᱩᱜ ᱠᱟᱱᱟ ᱥᱮᱛᱟᱜ ᱨᱮ ᱭᱩ ᱛᱟᱠᱚ ᱡᱮᱢᱚᱱ ᱚᱲᱟᱜ ᱡᱚ ᱜᱚ ᱥᱟᱹᱛᱛᱮ᱾ ᱛᱮ ᱚᱱᱮ ᱜᱩᱨᱤᱡ ᱮᱢᱟᱱ ᱠᱚ ᱡᱚᱛᱚ ᱠᱚᱨᱟᱣ ᱜᱮᱭᱟ ᱠᱚ ᱪᱷᱚᱸᱪ ᱜᱩᱨᱤᱡ ᱠᱚ᱾
ᱚᱦ
ᱛᱟᱯᱚᱨᱮ ᱚᱱᱮ ᱵᱟᱵᱟ ᱢᱟ ᱛᱩᱯᱩ ᱯᱷᱟᱨᱪᱟ ᱠᱟᱛᱮᱮᱫ ᱟᱨᱠᱤ ᱵᱟᱝ ᱡᱚᱢ ᱛᱮ ᱩᱯᱟᱹᱥ ᱡᱟᱦᱟᱸ᱾ ᱠᱚ ᱢᱮᱱᱫᱟ
ᱚᱡ ᱪᱚᱪᱚ
ᱩᱯᱟᱹᱥ ᱠᱟᱛᱮᱜ ᱚᱱᱮ ᱯᱩᱡᱟᱹᱭᱟᱭ ᱡᱟᱦᱟᱸ ᱠᱚ ᱢᱟᱲᱟᱝ ᱥᱮᱫ ᱞᱟᱦᱟ ᱠᱟᱱᱟ ᱠᱚ ᱡᱟᱦᱟᱸᱭ ᱵᱩᱰᱰᱤ ᱟᱭᱳ ᱛᱠᱷᱚᱡ ᱩᱱᱠᱩ ᱢᱟ ᱮᱢ ᱞᱟᱜᱟᱜ ᱜᱮᱭᱟ ᱥᱮ᱾
ᱚ
ᱩᱱᱠᱩ ᱠᱚ
ᱩᱝᱠᱩ ᱠᱚ ᱮᱢ ᱵᱟᱲᱟ ᱠᱟᱛᱮᱫ ᱛᱟᱯᱚᱨᱮ ᱟᱫᱚ ᱡᱚᱢ ᱜᱟᱱᱚᱜ ᱜᱮ ᱛᱟᱯᱚᱨᱮᱞᱮ ᱡᱚᱢ ᱜᱮᱭᱟ ᱠᱟᱱᱴᱷᱟᱲ ᱵᱤᱞᱤ ᱠᱚ ᱩᱞ ᱵᱤᱞᱤ ᱠᱚ ᱟᱨ ᱡᱟᱦᱟᱸᱭ ᱡᱩᱫᱤ ᱫᱟᱲᱮᱭᱟᱜ ᱠᱷᱟᱱᱮ ᱟᱨᱦᱚᱸ ᱫᱟᱨᱤ ᱡᱚ ᱠᱚ ᱠᱤᱨᱤᱧ ᱟᱹᱜᱩ ᱫᱟᱲᱮᱭᱟᱜᱼᱟ ᱵᱟᱡᱟᱨ ᱠᱷᱚᱱᱟᱜ
ᱟᱪᱪᱷᱟ ᱟᱪᱷᱟ
ᱛᱚ ᱚᱱᱟ ᱠᱚᱜᱮᱞᱮ ᱡᱚᱢ ᱛᱷᱟᱦᱮᱸᱱᱟ ᱛᱟᱯᱚᱨᱮ ᱮᱢᱱᱤ ᱯᱤᱴᱷᱟᱹ ᱢᱟ ᱢᱮᱱᱟᱜ ᱜᱮ ᱟᱭᱩᱵ ᱵᱮᱨ ᱡᱤᱞ ᱩᱛᱩ ᱫᱟᱠᱟ ᱯᱤᱴᱷᱟᱹ ᱚᱱᱟ ᱠᱚᱢᱟ ᱢᱮᱱᱟᱜ ᱜᱮ᱾
ᱚ ᱟᱪᱷᱟ ᱪᱷᱟ
ᱟᱨ ᱥᱟᱺᱜᱤᱧ ᱠᱚᱥᱮᱡ ᱛᱮᱦᱮᱧᱟᱜ ᱧᱩᱛᱩᱢ ᱛᱮ ᱯᱚᱨᱚᱵᱽ ᱯᱟᱛᱟ ᱠᱚ ᱵᱟᱝ ᱦᱩᱭᱩᱜ ᱜᱮᱭᱟ ᱟᱞᱮ ᱱᱚᱣᱟ ᱥᱩᱨ ᱥᱩᱯᱩᱨ ᱠᱚᱨᱮᱜ ᱜᱮ ᱵᱟᱝ ᱦᱩᱭᱩᱜᱼᱟ᱾
ᱟᱞᱮ ᱥᱮᱫ ᱫᱚ ᱚᱱᱠᱟ ᱫᱚ ᱵᱟᱹᱞᱤᱧ ᱟᱸᱡᱚᱢ ᱵᱟᱲᱟ ᱟᱠᱟᱜᱼᱟ ᱟᱨ ᱵᱟᱹᱝ ᱟᱸᱡᱚᱢ ᱪᱮᱜ ᱡᱟᱜᱟ ᱡᱟᱜᱟ ᱛᱮ ᱦᱩᱭᱩᱜ ᱠᱟᱱ ᱠᱷᱟᱨᱚᱱ ᱩᱱᱟᱹᱜ ᱜᱟᱱ ᱫᱚ ᱟᱞᱤᱧ ᱵᱟᱞᱤᱧ ᱞᱟᱹᱭ ᱫᱟᱲᱤᱜ ᱠᱟᱱᱟ ᱛᱚ ᱟᱵᱩ ᱡᱮ ᱱᱚᱣᱟ ᱛᱮᱦᱤᱧ ᱱᱤᱭᱟᱹ ᱢᱟᱫᱽᱫᱷᱚᱢ ᱛᱮ ᱡᱮ ᱟᱞᱟᱫᱷᱟ ᱟᱞᱟᱜ ᱟᱞᱟᱜᱽ ᱡᱟᱜᱟ ᱨᱮ ᱱᱚᱜᱚᱭ ᱨᱚᱯᱚᱲ ᱨᱮᱭᱟᱜ ᱢᱤᱫᱴᱮᱡ ᱥᱮ ᱵᱟᱰᱟᱭ᱾ ᱞᱟᱹᱜᱤᱫ ᱛᱮ ᱢᱤᱫᱴᱤᱜ ᱤᱭᱟᱹ ᱵᱚᱱ ᱧᱟᱢ ᱫᱟ ᱢᱤᱫᱴᱮᱡ ᱫᱟᱣ ᱵᱚᱱ ᱧᱟᱢ ᱫᱟ ᱡᱮ ᱱᱤᱭᱟᱹ ᱴᱷᱟᱶ ᱨᱮ ᱠᱟ ᱦᱩᱭᱩᱜ ᱠᱟᱱᱟ ᱪᱷᱮ ᱚᱝᱠᱟ ᱦᱩᱭᱩᱜ ᱠᱟᱱᱟ ᱟᱭᱢᱟ ᱡᱟᱜᱟ ᱨᱮᱱᱟᱜ ᱟᱭᱢᱟ ᱨᱚᱠᱚᱢ ᱱᱤᱭᱩᱡ ᱵᱟᱰᱟᱭᱚᱜ ᱠᱟᱱᱟ ᱱᱤᱭᱟᱹ ᱞᱤᱜᱤᱜ ᱦᱚᱸᱟᱹᱰᱤ ᱟᱹᱰᱤ ᱪᱟᱞᱟᱣ ᱞᱤᱧ ᱪᱟᱹᱞᱩ ᱟᱱᱟ ᱡᱟᱦᱟᱸ ᱱᱤᱭᱟᱹ ᱠᱟᱹᱢᱤ ᱠᱟᱱ ᱡᱚᱛᱚ ᱠᱚᱢᱤᱩᱱᱴᱤ ᱯᱟᱦᱟᱴᱟ
ᱦᱮᱸ
ᱟᱨ ᱟᱵᱮᱱ ᱦᱚᱸ
ᱦᱮᱸᱚᱱᱟᱢᱟ ᱦᱮᱸ ᱜᱮ ᱟᱹᱰᱤ ᱥᱟᱺᱜᱤᱧ ᱥᱟᱺᱜᱤᱧ ᱦᱚᱲ ᱠᱚ ᱥᱟᱞᱟᱜ ᱵᱚᱱ ᱜᱟᱞᱢᱟᱨᱟᱜ ᱠᱟᱱᱟ ᱥᱮ ᱟᱫᱚ ᱢᱚᱸᱡᱽ ᱜᱮ ᱵᱩᱡᱷᱟᱹᱜ ᱠᱟᱱᱟ ᱩᱱᱠᱩ ᱥᱮᱱᱟᱜ ᱦᱚᱸᱵᱚᱱ ᱵᱟᱲᱟᱭ ᱧᱟᱢᱫᱟ ᱟᱵᱚ ᱥᱮᱱᱟᱜ ᱠᱚ ᱵᱟᱲᱟᱭ ᱧᱟᱢ ᱮᱫᱟ
ᱦᱮᱸ ᱦᱮᱸ ᱦᱮᱸ ᱛᱚ ᱟᱞᱤᱧ ᱢᱮᱱᱫᱟ ᱱᱚᱣᱟ ᱡᱩᱫᱤ ᱟᱯᱮ ᱚᱱᱟ ᱠᱚᱨᱮ ᱱᱤᱛᱚᱜ ᱢᱟ ᱥᱤᱫᱩ ᱠᱟᱹᱱᱦᱩ ᱛᱤᱨᱤᱥᱮ ᱡᱩᱱ ᱤᱭᱟ. ᱦᱟᱡᱩᱜ ᱠᱟᱱ ᱥᱤᱫᱩ ᱠᱟᱹᱱᱦᱩ ᱦᱩᱞ ᱢᱟᱦᱟᱸ ᱪᱮᱫ ᱞᱮᱠᱟ ᱯᱮ ᱢᱟᱱᱟᱣ ᱵᱟᱛᱟᱣ ᱮᱫᱟ ᱚᱱᱛᱮ
ᱟᱞᱮ ᱱᱚᱛᱮ ᱢᱟ ᱢᱤᱫ ᱵᱟᱨ ᱥᱮᱨᱢᱟ ᱢᱟ ᱢᱚᱸᱡᱽ ᱜᱮ ᱢᱟᱱᱟᱣ ᱵᱟᱛᱟᱣ ᱦᱩᱭᱩᱜ ᱛᱟᱦᱮᱸᱱᱟ ᱢᱤᱫ ᱵᱟᱨ ᱥᱮᱨᱢᱟ ᱢᱟᱲᱟᱝ ᱧᱮᱞ ᱦᱩᱭ ᱠᱟᱱᱟ ᱟᱨ ᱱᱤᱭᱟᱹ ᱠᱚ ᱥᱮᱨᱢᱟ ᱢᱟ ᱫᱤᱥᱟᱹᱜ ᱠᱟᱱ ᱚᱝᱠᱟ ᱞᱮᱠᱟ ᱵᱟᱝᱠᱚ ᱢᱟᱱᱮ ᱢᱟᱱᱟᱣ ᱵᱟᱛᱟᱣ ᱵᱟᱝ ᱦᱩᱭᱩᱜ ᱠᱟᱱ ᱜᱮ ᱟᱫᱚ ᱟᱵᱚ ᱢᱟ ᱚᱱᱮ ᱢᱤᱫᱴᱮᱱ ᱧᱮᱞ ᱠᱟᱱᱜᱮ ᱡᱩᱢᱤᱫ ᱢᱟ ᱚᱝᱠᱟ ᱵᱟᱹᱱᱩᱜ ᱵᱚᱱᱟ ᱥᱮ
ᱦᱮᱸ ᱦᱮᱸ
ᱚᱱᱟ ᱠᱷᱟᱹᱛᱤᱨ ᱟᱛᱮᱜ ᱡᱩᱢᱤᱫ ᱵᱚᱱ ᱛᱟᱦᱮᱸ ᱞᱮᱱᱠᱷᱟᱱ ᱥᱮ ᱡᱷᱚᱛᱚ ᱦᱚᱲ ᱵᱚᱱ ᱡᱟᱣᱨᱟᱜᱼᱟ ᱢᱚᱸᱡᱽ ᱛᱮᱵᱚᱱ ᱠᱚᱨᱟᱣ ᱚᱱᱟ ᱢᱟ ᱵᱟᱝ ᱱᱩᱭᱮ ᱢᱮᱱᱟ ᱤᱧ ᱫᱚ ᱵᱟᱹᱧ ᱩᱰᱩᱠᱚᱜᱼᱟ ᱱᱩᱭᱮ ᱢᱮᱱᱟ ᱤᱧᱟᱹᱜ ᱠᱟᱹᱢᱤ ᱢᱮᱱᱟᱜ ᱟᱱ ᱛᱤᱧᱟᱹ ᱮᱴᱟᱜ ᱥᱚᱢᱚᱭ ᱢᱟ ᱥᱟᱱᱟᱢ ᱦᱚᱲ ᱠᱚ ᱥᱚᱢᱚᱭᱚᱜ ᱜᱮ ᱟᱨ ᱱᱚᱝᱠᱟ ᱡᱟᱦᱟᱸ ᱵᱷᱟᱜᱤ ᱫᱤᱱ ᱠᱚᱨᱮᱜ ᱢᱟ ᱡᱷᱚᱛ ᱡᱚᱛᱚ ᱦᱚᱲ ᱠᱚ ᱢᱮᱱᱟ ᱤᱧᱟᱹᱜ ᱱᱚᱣᱟ ᱠᱟᱹᱢᱤ ᱢᱮᱱᱟᱜᱼᱟ ᱦᱟᱸᱱᱟ ᱠᱟᱹᱢᱤ ᱢᱮᱱᱟᱜ
ᱦᱮᱸ ᱡᱚᱛᱚ ᱜᱮ ᱟᱯᱚᱱ ᱟᱯᱚᱱ ᱠᱟᱹᱢᱤ ᱠᱚ ᱞᱟᱹᱭᱟ ᱟᱹᱰᱤ ᱵᱮᱥᱛᱚ
ᱟᱫᱚ ᱠᱟᱹᱢᱤ ᱢᱟ ᱟᱵᱚ ᱨᱮᱸᱜᱮᱡ ᱜᱷᱟᱨᱚᱸᱡᱽ ᱨᱮᱱᱟᱜ ᱢᱟ ᱵᱟᱝ ᱪᱟᱵᱟᱜ ᱜᱮᱭᱟ ᱠᱟᱹᱢᱤ ᱠᱚᱢᱟ ᱫᱤᱥᱟᱹ ᱢᱟ ᱛᱟᱦᱮᱱ ᱜᱮ ᱛᱟᱨ ᱢᱚᱫᱽᱫᱷᱮ ᱥᱚᱢᱚᱭ ᱠᱟᱛᱮᱜ ᱜᱮ ᱱᱟᱥᱮᱱᱟᱜ ᱡᱩᱫᱤ ᱵᱚᱱ ᱢᱟᱱᱟᱣ ᱵᱟᱛᱟᱣ ᱥᱮᱵᱚᱱ ᱯᱟᱞᱚᱱᱟ ᱡᱮᱦᱮᱛᱩ ᱟᱵᱚ ᱞᱟᱹᱜᱤᱫ ᱩᱱᱟᱹᱜ ᱞᱟᱹᱲᱦᱟᱹᱭ ᱞᱟᱜᱼᱟ ᱠᱤᱱ ᱛᱟᱦᱚᱞᱮ ᱚᱱᱟ ᱢᱟ ᱱᱟᱯᱟᱭ ᱠᱟᱛᱷᱟ ᱠᱟᱱ ᱜᱮᱸᱭᱟ
ᱚᱭ
ᱠᱟᱹᱢᱤ ᱢᱟ ᱵᱟᱝ ᱪᱟᱵᱟᱜᱼᱟ ᱨᱮᱸᱜᱮᱡ ᱜᱷᱟᱨᱚᱸᱧᱡᱽ ᱨᱮ ᱪᱮᱜ ᱠᱟᱹᱢᱤ ᱪᱟᱵᱟᱜᱼᱟ ᱫᱤᱱᱟᱹᱢ ᱫᱤᱱ ᱠᱟᱹᱢᱤ ᱢᱟ ᱛᱟᱦᱮᱸᱱ ᱜᱮᱭᱟ ᱥᱮ
ᱦᱮᱸ ᱦᱮᱸ ᱟᱨ ᱱᱚᱣᱟ ᱜᱮᱢᱟ ᱟᱫᱩ ᱢᱟᱱᱮ ᱱᱤᱭᱟᱹ ᱠᱚᱨᱮ ᱠᱤᱪᱷᱩ ᱠᱤᱪᱷᱩ ᱡᱟᱭᱜᱟ ᱨᱮ ᱱᱚᱝᱠᱟ ᱡᱤᱣᱟᱹᱱ ᱠᱚ ᱢᱮᱱᱟᱜ ᱠᱚᱣᱟ ᱥᱮ ᱡᱟᱦᱟᱸᱭ ᱜᱤᱫᱽᱨᱟᱹ ᱠᱚ ᱥᱮ ᱚᱠᱚᱭ ᱵᱟᱠᱚ ᱵᱟᱰᱟᱭ ᱚᱝᱠᱟᱱ ᱦᱚᱲ ᱦᱚᱸ ᱢᱮᱱᱟᱜ ᱠᱚᱣᱟ ᱛᱤᱨᱤᱥᱮ ᱡᱩᱱ ᱥᱤᱫᱩ ᱼ ᱠᱟᱹᱱᱦᱩ ᱦᱩᱞ ᱢᱟᱦᱟ ᱥᱤᱫᱟᱹ ᱠᱟᱹᱱᱦᱩ ᱯᱷᱩᱞᱚ ᱡᱷᱟᱱᱚ ᱪᱟᱸᱫᱽ ᱵᱷᱭᱨᱚ ᱪᱮᱫ ᱠᱚ ᱪᱮᱠᱟ ᱞᱮᱼᱟ ᱫᱤᱥᱚᱢ ᱞᱟᱹᱜᱤᱫ ᱵᱟᱠᱚ ᱪᱮᱠᱟ ᱞᱮᱫᱟ ᱛᱤᱱᱟᱹᱜ ᱠᱚ ᱞᱟᱹᱲᱦᱟᱭ ᱞᱟᱹᱲᱦᱟᱹᱭ ᱞᱮᱱᱟ ᱟᱫᱷᱚᱢ ᱦᱚᱲᱟᱜ ᱫᱚ ᱱᱚᱣᱟ ᱜᱮ ᱵᱟᱲᱟᱭ ᱵᱟᱱᱟᱹᱱᱩᱜ
ᱦᱮᱸ ᱟᱵᱚ ᱟᱛᱩ ᱫᱤᱥᱚᱢ ᱠᱚᱨᱮᱱᱟᱜ ᱢᱟ ᱵᱟᱲᱟᱭ ᱵᱟᱹᱱᱩᱜ ᱛᱟᱠᱚ ᱜᱮᱭᱟ ᱥᱮ ᱟᱹᱰᱤ ᱦᱚᱲᱟᱜ ᱜᱮ ᱾
ᱟᱨ ᱡᱟᱦᱟᱸᱭ ᱡᱮ ᱱᱤᱭᱟᱹ ᱠᱚ ᱡᱟᱦᱟᱸ ᱡᱟᱭᱜᱟ ᱨᱮᱜᱮ ᱯᱨᱳᱜᱨᱟᱢ ᱠᱚ ᱥᱟᱡ ᱥᱟᱡᱟᱣ ᱮᱫᱟ ᱚᱸᱰᱮ ᱦᱚᱸ ᱮᱠᱫᱚᱢ ᱞᱟᱹᱴᱩ ᱞᱟᱹᱴᱩ ᱾ ᱢᱟᱱᱮ ᱰᱤᱡᱮ ᱠᱚ ᱞᱤᱭᱟ ᱛᱠᱚ ᱥᱟᱱᱥᱫᱟᱛᱟ ᱯᱨᱳᱜᱨᱟᱢ ᱟᱨ ᱟᱭᱢᱟ ᱠᱤᱪᱷᱩ ᱠᱚ ᱦᱩᱭ ᱚᱪᱚᱭᱮᱫᱟ ᱡᱟᱦᱟᱸᱭ ᱪᱷᱟᱹᱯᱨᱤ ᱮᱱᱮᱡ ᱠᱚ ᱚᱸᱰᱮ ᱦᱩᱭᱩᱜ ᱠᱟᱱᱟ ᱟᱭᱢᱟ ᱨᱮᱠᱚᱢ ᱾ ᱟᱫᱚ ᱚᱱᱠᱟ ᱠᱚ ᱢᱮᱱᱟ ᱵᱟᱝ ᱜᱟᱱᱚᱜᱼᱟ ᱚᱱᱟ ᱠᱚᱦᱚᱸ ᱦᱩᱭᱩᱜ ᱠᱟᱱᱟ ᱚᱱᱠᱟ ᱠᱤᱱᱛᱩ ᱾ ᱧᱮᱞ ᱞᱮᱠᱷᱟᱱ ᱢᱤᱫ ᱫᱤᱠ ᱛᱮ ᱡᱮ ᱱᱤᱭᱟᱹ ᱩᱱᱠᱤᱱ ᱢᱟ ᱨᱟᱹᱥᱠᱟᱹ ᱢᱟ ᱫᱤᱱ ᱢᱟ ᱵᱟᱝ ᱠᱟᱱ ᱱᱚᱣᱟ ᱢᱟ ᱟᱹᱵᱩᱜ ᱢᱟ ᱾ ᱠᱤᱱᱛᱩ ᱚᱸᱰᱮ ᱠᱚ ᱨᱟᱹᱥᱠᱟᱹ ᱠᱚ ᱢᱟᱱᱟᱣᱫᱟ ᱟᱹᱰᱤ ᱡᱩᱫᱟᱹ ᱼ ᱡᱩᱫᱟᱹ ᱵᱮᱯᱟᱨ ᱛᱮ ᱾ ᱟᱹᱵᱩ ᱱᱚᱣᱟ ᱡᱤᱱᱤᱥ ᱵᱚᱱ ᱱᱚᱝᱠᱟ ᱵᱚᱱ ᱥᱟᱦᱫ ᱞᱮᱠᱷᱟ ᱮᱱᱛᱮ ᱟᱹᱞᱤᱧ ᱞᱤᱧ ᱢᱮᱱ ᱮᱫᱟ ᱾ ᱟᱵᱚ ᱡᱩᱫᱤ ᱵᱚᱱ ᱟᱵᱚ ᱡᱩᱫᱤ ᱱᱩᱠᱤᱱ ᱥᱤᱫᱟᱹ ᱠᱟᱹᱱᱦᱩ᱾ ᱛᱟᱨᱯᱚᱨᱮ ᱪᱟᱸᱫᱽ ᱵᱷᱟᱭᱨᱚᱯ ᱯᱷᱩᱞᱳ ᱡᱷᱟᱱᱚ ᱡᱟᱦᱟᱸ ᱛᱤᱱᱟᱹᱜ ᱜᱟᱱᱠᱩ ᱦᱚᱲ ᱠᱚ ᱛᱟᱦᱮᱸ ᱠᱟᱱᱟ ᱩᱱᱠᱩ ᱠᱚ ᱞᱟᱹᱲᱦᱟᱹᱭ ᱞᱮᱫᱟ ᱞᱟᱹᱲᱦᱟᱹᱭ ᱞᱮᱫᱟ ᱠᱚ ᱞᱟᱹᱲᱦᱟᱹᱭ ᱛᱮ ᱩᱱᱠᱩ ᱢᱟᱭᱟᱢ ᱠᱚ ᱡᱚᱨᱚ ᱞᱮᱫᱟ ᱛᱟᱨᱯᱚᱨᱮ ᱫᱤᱥᱚᱢ ᱢᱟᱱᱮ ᱯᱷᱩᱨᱜᱟᱹᱞ ᱠᱟᱫᱟ ᱠᱚ ᱾
ᱦᱮᱸ᱾
ᱟᱫᱚ ᱤᱱᱟᱹ ᱛᱟᱭᱚᱢ ᱟᱭᱢᱟ ᱰᱷᱮᱨ ᱠᱤᱪᱷᱩ ᱦᱩᱭᱱᱟ ᱟᱫᱚ ᱱᱚᱣᱟ ᱜᱮ ᱡᱩᱫᱤ ᱟᱵᱚ ᱱᱟᱴᱚᱠ ᱵᱚᱱ ᱥᱟᱵ ᱞᱮᱠᱷᱟᱡ ᱾ ᱱᱟᱴᱚᱠ ᱵᱮᱣ ᱠᱟᱛᱮᱫ ᱵᱚᱱ ᱩᱫᱩᱜ ᱟᱠᱚ ᱠᱷᱟᱱ ᱦᱚᱲ ᱠᱚ ᱛᱚᱵᱮ ᱠᱚ ᱵᱩᱡᱷᱟᱹᱣ ᱠᱮᱭᱟᱡᱮ ᱱᱤᱭᱟᱹ ᱫᱚ ᱱᱚᱝᱠᱟ ᱛᱟᱦᱮᱸ ᱠᱟᱱᱟ ᱾ ᱥᱮ ᱮᱱᱮᱡ ᱥᱮᱨᱮᱧ ᱫᱤᱠ ᱛᱮᱵᱚᱱ ᱧᱮᱞ ᱞᱮᱠᱷᱟᱡ ᱡᱮ ᱫᱚᱝ ᱞᱟᱜᱽᱲᱮ ᱫᱚᱝ ᱞᱟᱜᱽᱲᱮ ᱥᱮ ᱟᱭᱢᱟ ᱠᱤᱪᱷᱩ ᱾ ᱟᱵᱚᱜ ᱥᱟᱱᱛᱟᱞᱤ ᱚᱱᱠᱟ ᱮᱱᱮᱡ ᱥᱮᱨᱮᱧ ᱢᱮᱱᱟᱜᱼᱟ ᱚᱱᱟ ᱠᱚᱦᱚᱸ ᱛᱚ ᱴᱷᱤᱠ ᱜᱮᱭᱟ ᱠᱤᱱᱛᱩ ᱾ ᱮᱢᱚᱱ ᱮᱢᱚᱱ ᱡᱤᱱᱤᱥ ᱠᱚ ᱡᱟᱭᱜᱟ ᱡᱟᱭᱜᱟ ᱦᱩᱭᱩᱜ ᱠᱟᱱᱟ ᱡᱮ ᱚᱲᱟᱜ ᱢᱟᱱᱮ ᱵᱟᱝ ᱨᱚᱲ ᱞᱮᱠᱟ ᱾ ᱚᱱᱮ ᱚᱱᱠᱟ ᱟᱵᱮᱱ ᱪᱮᱫ ᱵᱮᱱ ᱢᱮᱱ ᱚᱪᱚᱭᱮᱫᱟ ᱱᱚᱣᱟ ᱵᱮ ᱵᱟᱨ ᱛᱮ?
ᱟᱹᱞᱤᱧ ᱢᱟ ᱚᱱᱟ ᱜᱮᱞᱤᱧ ᱢᱮᱱᱟ ᱥᱟᱹᱫᱟᱹᱱ ᱢᱟ ᱚᱱᱮ ᱟᱵᱚ ᱛᱚᱜ ᱫᱚ ᱡᱮᱢᱚᱱ ᱥᱮᱫᱤᱱ ᱚᱱᱮ ᱥᱮᱫᱤᱱ ᱢᱟ ᱨᱟᱹᱥᱠᱟᱹ ᱨᱮᱱᱟᱜ ᱫᱤᱱ ᱵᱟᱝ ᱠᱟᱱᱟ ᱛᱚᱵᱩ ᱚᱱᱮ ᱰᱤᱡᱮ ᱠᱚᱠᱚ ᱮᱱᱮᱡ ᱫᱟ ᱚᱱᱟ ᱠᱚᱢᱟ ᱵᱟᱝ ᱠᱚᱨᱟᱣ ᱩᱪᱤᱛ ᱠᱟᱱᱟ ᱥᱮ ᱟᱨ ᱚᱱᱟ ᱥᱮᱫᱤᱱ ᱢᱟ ᱫᱩᱠ ᱨᱮᱱᱟᱜ ᱫᱤᱱ ᱠᱟᱱᱟ ᱥᱮᱫᱤᱱ ᱚᱱᱮ ᱰᱤᱡᱮ ᱮᱵᱟᱱ ᱱᱤᱛ ᱱᱮᱛᱟᱨ ᱚᱱᱮ ᱟᱨᱟᱢᱵᱷᱚ ᱟᱠᱟᱱ ᱪᱷᱟᱯᱨᱤ ᱮᱱᱮᱡ ᱚᱱᱟ ᱠᱚᱠᱚ ᱠᱚᱨᱟᱣ ᱮᱫᱟ ᱚᱱᱟ ᱢᱟ ᱡᱟᱦᱟᱸ ᱢᱟᱱᱛᱷᱟ ᱡᱟᱭᱜᱟ ᱨᱮ ᱮᱱᱮᱡ ᱨᱮᱱᱟᱜ ᱢᱟ ᱵᱟᱝ ᱚᱱᱟ ᱥᱮ
ᱦᱮᱸ
ᱟᱨ ᱜᱚᱴᱟ ᱫᱩᱱᱤᱭᱟᱹ ᱜᱮ ᱱᱚᱜ-ᱚᱭ ᱫᱤᱥᱟᱹᱜ ᱠᱟᱱᱟ ᱥᱳᱥᱟᱞ ᱢᱤᱰᱤᱭᱟᱹ ᱛᱟᱞᱟ ᱛᱮᱦᱚᱸ ᱡᱩᱫᱤ ᱚᱨᱠᱮᱥᱴᱟᱨ ᱥᱮ ᱧᱮᱞ ᱵᱟᱲᱟ ᱦᱩᱭ ᱚᱱᱮ ᱪᱷᱟᱹᱯᱨᱤ ᱠᱚᱠᱚ ᱮᱱᱮᱡ ᱵᱟᱲᱟᱭᱮᱫ ᱜᱮᱭᱟ ᱚᱱᱟ ᱠᱚᱢᱟ ᱾ ᱵᱟᱹᱲᱤᱡ ᱱᱚᱡᱚᱨ ᱛᱮᱜᱮ ᱯᱟᱲᱟᱜ ᱠᱟᱱᱟ ᱥᱮ ᱱᱤᱝᱠᱟᱹᱱ ᱦᱚᱲᱟᱜ ᱢᱮᱫ ᱠᱚᱨᱮᱫ ᱫᱚ ᱥᱮ ᱚᱱᱟᱢᱟ ᱴᱷᱤᱠ ᱮᱱᱮᱡ ᱦᱚᱸ ᱵᱟᱝ ᱠᱟᱱᱟ ᱟᱨ ᱩᱱᱠᱩ ᱮᱱᱮᱡ ᱦᱚᱲᱟᱜ ᱡᱟᱦᱟᱸᱭ ᱠᱚ ᱮᱱᱮᱡ ᱮᱫᱟ ᱩᱱᱠᱩᱣᱟᱜ ᱤᱥᱟᱨᱟ ᱠᱚᱦᱚᱸ ᱱᱟᱥᱮ ᱜᱟᱞᱟᱫ ᱜᱮᱭᱟ ᱥᱮ
ᱦᱮᱸ
ᱛᱟᱦᱚᱞᱮ ᱚᱱᱟ ᱠᱚ
ᱦᱮᱞᱳ ᱦᱮᱞᱳ ᱦᱮᱞᱳ ᱦᱮᱞᱳ ᱟᱸᱡᱚᱢᱮ ᱫᱟ ᱵᱮᱱ ᱟᱡᱚᱢ ᱫᱟ ᱵᱮᱱ ᱦᱮᱞᱳ ᱢᱮᱱ ᱫᱟᱹᱞᱤᱧ ᱵᱟᱝ ᱟᱸᱡᱚᱢᱚᱜ ᱠᱟᱱᱟ ᱛᱷᱚᱲᱟ ᱤᱭᱟᱹ ᱴᱟᱣᱟᱨ ᱯᱟᱥᱮ ᱵᱟᱭ ᱧᱟᱢᱮᱠᱟᱱ ᱛᱟᱵᱮᱱᱟ ᱵᱟᱦᱨᱮ ᱥᱮᱫ ᱩᱰᱩᱠᱚᱜ ᱵᱮᱱ ᱾